ᱦᱮᱞᱳ
ᱟ ᱡᱚᱦᱟᱨ ᱜᱮ ᱜᱚᱢᱠᱮ।
ᱡᱚᱦᱟᱨ ᱜᱮ ᱜᱚᱢᱠᱮ ᱡᱚᱦᱟᱨ ᱜᱮ
ᱱᱤᱭᱟᱹ ᱥᱚᱢᱚᱭ ᱠᱚ ᱱᱟᱯᱟᱭ ᱵᱟᱲᱟ ᱜᱮᱛᱚ?
ᱦᱳᱭ ᱱᱟᱯᱟᱭ ᱵᱟᱲᱟ ᱜᱮ ᱟᱵᱮᱱ ᱪᱮᱫ ᱞᱮᱠᱟ ᱢᱮᱱᱟᱜ ᱵᱮᱱᱟ?
ᱦᱮᱸ ᱱᱟᱯᱟᱭ ᱜᱮ ᱾
ᱚ ᱟᱨ ᱪᱮᱫ ᱠᱚᱵᱤᱱ ᱪᱤᱠᱟᱹᱭᱮᱫᱼᱟ?
ᱪᱤᱠᱟ ᱦᱚᱸ ᱵᱟᱝ ᱫᱩᱲᱩᱵ ᱦᱩᱭ ᱟᱠᱟᱱᱟ ᱾
ᱚ ᱮᱱᱠᱷᱟᱱ ᱫᱚ ᱠᱟᱹᱢᱤ ᱠᱚᱫᱚ ᱥᱚᱵ ᱵᱮᱱ ᱪᱟᱵᱟ ᱠᱮᱫᱼᱟ ᱥᱮ ᱵᱟᱝᱟ?
ᱵᱟᱝᱜᱮ ᱠᱟᱹᱢᱤ ᱫᱚ ᱱᱤᱛ ᱦᱚᱸ ᱟᱹᱣᱨᱤ ᱮᱛᱚᱦᱚᱵᱼᱟ ᱾
ᱮᱱᱠᱷᱟᱱ ᱛᱤᱱᱟᱹᱜ ᱥᱟᱜᱤᱧ ᱠᱟᱹᱢᱤ ᱠᱚᱵᱮᱱ ᱤᱫᱤ ᱠᱮᱜᱼᱟ? ᱠᱟᱹᱢᱤ ᱠᱚ ᱛᱤᱱᱟᱹᱜ ᱥᱟᱺᱜᱤᱧ ᱵᱮᱱ ᱤᱫᱤ ᱠᱮᱫᱼᱟ?
ᱠᱟᱹᱢᱤ ᱥᱟᱺᱜᱤᱧ ᱨᱮᱜᱮ ᱢᱮᱱᱟᱜ ᱜᱮᱭᱟ ᱾
ᱦᱮᱸ
ᱫᱤᱭᱟᱹ ᱚᱱᱛᱮ ᱫᱟᱜ ᱡᱟᱹᱲᱤᱜ ᱠᱟᱱᱟ?
ᱦᱳᱭ ᱫᱟᱜ ᱡᱟᱹᱲᱤ ᱫᱚ ᱫᱟᱜ ᱡᱟᱹᱲᱤ ᱠᱟᱱ ᱜᱮᱭᱟ ᱦᱮᱸ ᱥᱮ।
ᱫᱤᱭᱮ ᱪᱟᱥ ᱵᱟᱥ ᱠᱚᱫᱚ
ᱪᱟᱥᱵᱟᱥ ᱠᱚᱫᱚ ᱚᱱᱮ ᱚᱱᱠᱟ ᱠᱟᱹᱴᱤᱡ ᱞᱮ ᱞᱟᱦᱟ ᱧᱚᱜ ᱟᱠᱟᱱ ᱜᱮᱭᱟ ᱦᱳᱭᱥᱮ ᱟᱫᱚ ᱟᱞᱤ ᱟᱹᱣᱨᱤ ᱞᱮ ᱢᱩᱪᱟᱹᱫ ᱧᱚᱜᱟ ᱾
ᱛᱟᱞᱮ ᱱᱟᱯᱟᱭ ᱜᱮᱛᱚ ᱟᱞᱮ ᱥᱮᱫ ᱫᱚ ᱱᱤᱛ ᱦᱚᱸ ᱟᱹᱣᱨᱤ ᱮᱛᱚᱦᱚᱵᱚᱜ - ᱟ ᱾
ᱠᱷᱟᱱ ᱟᱯᱮ ᱫᱚ ᱛᱟᱭᱱᱚᱢ ᱠᱟᱱᱟ ᱦᱳᱭ ᱥᱮ ᱾
ᱟᱻ ᱟᱞᱮ ᱥᱮᱫ ᱫᱚ ᱛᱟᱭᱱᱚᱢ ᱜᱮ ᱦᱩᱭᱩᱜ ᱜᱮᱭᱟ ᱥᱮ
ᱛᱟᱞᱦᱮ ᱮᱱᱠᱷᱟᱱ ᱫᱚ ᱟᱯᱮ ᱫᱚ ᱚᱱᱠᱟ ᱥᱮᱨᱢᱟ ᱵᱷᱚᱨᱥᱟ ᱜᱮᱯᱮ ᱪᱟᱥ ᱜᱮᱭᱟ ᱥᱮ ᱮᱱᱠᱷᱟᱱ ᱫᱚ ᱪᱮᱞᱠᱟ
ᱥᱮᱨᱢᱟ ᱵᱷᱚᱨᱥᱟ ᱛᱮᱜᱮ ᱢᱟ ᱟᱨᱚ ᱢᱮᱱᱟᱜ ᱜᱮᱭᱟ ᱦᱟᱱᱮ ᱵᱳᱨᱤᱝ ᱴᱳᱨᱤᱝ ᱠᱚ ᱾
ᱚ ᱮᱱᱠᱷᱟᱱ ᱫᱚ ᱫᱟᱜ ᱨᱮᱱᱟᱜ ᱟᱯᱮ ᱫᱚ ᱚᱥᱩᱵᱤᱫᱟ ᱫᱚ ᱵᱟᱹᱪᱩᱜᱼᱟ ᱦᱳᱭ ᱥᱮ
ᱚᱦᱚ ᱚᱥᱩᱵᱤᱫᱟ ᱫᱚ ᱵᱟᱹᱱᱩᱜᱼᱟ ᱱᱚᱛᱮ ᱫᱚ।
ᱟᱞᱮᱥᱮᱫ ᱫᱚ ᱚᱱᱮ ᱚᱱᱠᱟ ᱚᱥᱩᱵᱤᱫᱟ ᱠᱚ ᱦᱮᱱᱟᱜ ᱟᱠᱟᱜᱼᱟ ᱫᱟᱜ ᱡᱟᱹᱲᱤ ᱦᱳᱭ ᱥᱮ ᱵᱟᱭ ᱫᱟᱜ ᱡᱟᱹᱲᱤ ᱞᱮᱠᱷᱟᱱ ᱫᱚ ᱮᱱᱠᱷᱟᱱ ᱫᱚ ᱵᱟᱞᱮ ᱪᱟᱥ ᱜᱮᱭᱟ ᱦᱳᱭ ᱥᱮ
ᱟᱫᱚ ᱚᱱᱮ ᱝᱠᱟ ᱥᱚᱢᱚᱭ ᱨᱮ ᱫᱟᱜ ᱡᱟᱹᱲᱤᱭᱟ ᱞᱮᱱᱠᱷᱟᱱ ᱫᱚ ᱴᱷᱤᱠ ᱜᱮᱭᱟ᱾ ᱟᱨ ᱵᱟᱠᱷᱟᱡ ᱫᱚ ᱚᱱᱮ ᱚᱱᱠᱟ ᱟᱞᱮ ᱦᱚᱸᱞᱮ ᱞᱮᱴᱚᱜᱼᱟ ᱠᱟᱹᱴᱤᱡ ᱦᱚᱸᱞᱮ ᱛᱟᱭᱱᱚᱢᱚᱜᱼᱟ᱾
ᱟᱫᱚ ᱱᱤᱭᱟᱹ ᱵᱚᱨ ᱫᱚ ᱴᱷᱤᱠ ᱜᱮ ᱦᱟᱸᱜ ᱫᱟᱜ ᱡᱟᱹᱲᱤ ᱠᱟᱜ ᱞᱮᱠᱷᱟᱱ ᱫᱚ ᱮᱱᱠᱷᱟᱱ ᱫᱚ ᱴᱷᱤᱠ ᱜᱮᱞᱮ ᱞᱟᱦᱟ ᱧᱚᱜ ᱠᱟᱱᱟ ᱦᱳᱭᱥᱮ᱾
ᱦᱩᱸ
ᱟᱨ ᱡᱟᱦᱟᱸ ᱛᱤᱱᱟᱹᱜ ᱡᱟᱦᱟᱸ ᱛᱤᱱᱟᱹᱜ ᱛᱟᱲᱟᱛᱟᱲᱤ ᱞᱮ ᱪᱟᱵᱟᱭᱟ ᱩᱱᱟᱹᱜ ᱜᱮ ᱮᱱᱠᱷᱟᱱ ᱫᱚ ᱡᱤᱨᱟᱹᱣ ᱦᱚᱞᱮ ᱧᱟᱢᱟ ᱦᱮᱸ ᱥᱮ᱾
ᱦᱮᱸ᱾
ᱟᱵᱮᱱ ᱫᱚ ᱛᱟᱦᱚᱞᱮ ᱟᱹᱣᱨᱤ ᱵᱮᱱ ᱥᱩᱨᱭᱟ ᱦᱳᱭ ᱥᱮ?
ᱩᱱ ᱫᱚ ᱫᱮᱨᱤ ᱜᱮᱛᱚᱞᱮ ᱛᱚᱞᱟ ᱠᱚᱠᱚ ᱮᱢ ᱟᱠᱟᱫᱟ ᱟᱹᱣᱨᱤ ᱢᱟᱨᱟᱝ ᱚᱼᱟ᱾
ᱫᱤᱭᱟ ᱟᱨ ᱞᱟᱹᱭᱫᱟᱞᱮ ᱚᱱ ᱡᱮ ᱵᱩᱨᱩ ᱵᱚᱸᱜᱟ ᱥᱮᱫ ᱵᱮᱱ ᱪᱟᱞᱟᱣᱮᱱᱟ ᱛᱟᱦᱮᱸᱫ ᱥᱮ ᱵᱟᱝ?
ᱦᱩᱸ ᱵᱩᱨᱩ ᱵᱚᱸᱜᱟ ᱫᱚ ᱤᱱᱟᱹ ᱵᱪᱷᱚᱨ ᱫᱚ ᱵᱟᱟᱹᱞᱤᱧ ᱪᱟᱞᱟᱣ ᱟᱠᱟᱱᱟ ᱮᱱᱠᱷᱟᱱ ᱵᱟᱭᱨᱮ ᱨᱮᱞᱤᱧ ᱛᱟᱦᱮᱸ ᱠᱟᱱᱟ ᱟᱹᱞᱤᱧ ᱫᱚ ᱦᱚᱭ ᱥᱮ᱾
ᱚ
ᱮᱠᱷᱟᱱ ᱫᱚ ᱛᱟᱦᱚᱞᱮ ᱵᱩᱨᱩ ᱵᱚᱸᱜᱟ ᱫᱚ ᱪᱟᱞᱟᱜ ᱫᱚ ᱵᱟᱝ ᱦᱩᱭ ᱥᱮ ᱚᱱᱮ ᱚᱝᱠᱟ ᱪᱟᱥ ᱠᱷᱟᱛᱤᱨ ᱛᱮ ᱚᱱᱮ ᱚᱱᱠᱟ ᱦᱮᱡ ᱦᱩᱭ ᱟᱠᱟᱱᱟ᱾ ᱵᱟᱭᱦᱨᱮ ᱥᱮᱫ ᱠᱷᱚᱡ ᱦᱚᱭ ᱥᱮ ᱚᱱᱮ ᱚᱱᱠᱟ ᱪᱟᱥ ᱛᱳᱯᱳ ᱵᱟᱲᱟ ᱠᱟᱛᱮᱮᱫ ᱟᱫᱚ ᱟᱹᱞᱤᱧ ᱦᱟᱸᱜ ᱞᱤᱧ ᱞᱟᱹᱭ ᱫᱟᱞᱤᱧ ᱪᱟᱞᱟᱜ ᱟᱹᱞᱤᱧ ᱦᱮᱸᱥᱮ᱾ ᱟᱫᱚ ᱪᱟᱥ ᱠᱚ ᱟᱹᱣᱨᱤ ᱠᱚᱢᱯᱞᱤᱴᱚᱜ ᱠᱷᱟᱱ ᱫᱚ ᱟᱫᱚ ᱚᱲᱟᱜ ᱨᱮᱜᱮ ᱦᱮᱱᱟ ᱞᱤᱧᱟ᱾
ᱦᱩᱸ
ᱵᱚᱸᱜᱟ ᱵᱩᱨᱩ ᱠᱚᱫᱚ ᱚᱱᱮ ᱚᱱᱠᱟ ᱟᱹᱞᱤᱧ ᱫᱚ ᱵᱟᱹᱞᱤᱧ ᱵᱟᱞᱤᱧ ᱢᱟᱱᱮ ᱵᱟᱞᱤᱧ ᱛᱟᱦᱮᱱ ᱫᱚ ᱵᱟᱞᱤᱧ ᱪᱟᱞᱟ ᱜᱚᱫᱚᱜ ᱜᱮᱭᱟ ᱟᱫᱚ ᱚᱲᱟᱜ ᱨᱮᱞᱤᱧ ᱛᱟᱦᱮᱱ ᱠᱷᱟᱱ ᱫᱚ ᱚᱱᱠᱟᱞᱤᱧ ᱪᱞᱟᱣ ᱜᱚᱫᱚᱜ ᱜᱮᱭᱟ ᱦᱳᱭ ᱥᱮ᱾
ᱦᱟᱸ
ᱟᱵᱤᱱ ᱫᱚᱵᱤᱱ ᱪᱟᱞᱟᱜ ᱜᱮᱭᱟ ᱥᱮ ᱵᱟᱝ?
ᱟᱞᱤᱧ ᱪᱟᱞᱟᱜ ᱜᱮᱭᱟᱞᱤᱧ᱾
ᱥᱚᱢᱚᱭ ᱵᱟᱝ ᱦᱩᱭ ᱞᱮᱱᱠᱷᱟᱱ ᱪᱤᱠᱟᱹᱛᱮᱢ ᱪᱟᱞᱼᱟ᱾
ᱦᱳᱭ ᱱᱮᱛᱟᱨ ᱫᱚ ᱟᱫᱚ ᱥᱚᱢᱳᱚᱭ ᱦᱚᱸ ᱛᱷᱚᱲᱟ ᱛᱷᱚᱲᱟ ᱤᱱᱯᱨᱴᱮᱱᱴ ᱟᱠᱟᱱᱟ ᱦᱳᱭ ᱥᱮ᱾
ᱦᱮᱸ ᱱᱤᱛᱚᱜ ᱠᱟᱹᱢᱤ ᱠᱚ ᱢᱮᱱᱟᱜᱼᱟ ᱛᱚ ᱚᱲᱟᱜ ᱠᱚᱨᱮ,
ᱦᱳᱭ ᱦᱳᱭ᱾ ᱟᱨ ᱡᱩᱫᱤ ᱱᱚᱜ ᱱᱚᱝᱠᱟ ᱮᱠᱟᱟᱭ ᱚᱲᱟᱜ ᱨᱮ ᱡᱩᱫᱤ ᱮᱠᱟᱭ ᱠᱚᱲᱟᱢ ᱛᱟᱦᱮᱱ ᱠᱷᱟᱡ ᱫᱚ ᱮᱱᱠᱷᱟᱱ ᱫᱚ ᱵᱟᱝ ᱜᱟᱱᱚᱜᱼᱟ ᱥᱚᱵ ᱥᱮᱮᱫ ᱫᱚ ᱦᱮᱸᱥᱮ᱾
ᱦᱮᱸ
ᱡᱟᱦᱟᱸᱴᱟᱜ ᱚᱱᱮ ᱚᱱᱠᱟ ᱫᱟᱭᱤᱛᱚᱢᱟᱱ ᱡᱤᱱᱤᱥ ᱛᱟᱦᱮᱱᱟ ᱚᱱᱮ ᱚᱱᱟᱜᱮ ᱠᱚᱨᱟᱣᱴᱟᱜ ᱟᱹᱰᱤ ᱵᱮᱥᱚᱜᱼᱟ ᱦᱳᱭᱥᱮ᱾
ᱦᱮᱸ᱾
ᱚᱱᱮ ᱚᱱᱠᱟ ᱟᱹᱞᱤᱧ ᱦᱚᱸ ᱮᱱᱠᱟᱭ ᱫᱚ ᱞᱤᱧ ᱚᱱᱠᱟᱭ ᱜᱮᱭᱟ ᱥᱮ ᱟᱹᱞᱤᱧᱟᱜ ᱦᱚᱸ, ᱢᱟᱱᱮ ᱢᱟᱱᱮ ᱚᱠᱚᱭ ᱫᱚ ᱵᱟᱹᱪᱩᱜ ᱠᱚᱣᱟ ᱦᱩᱭ ᱥᱮ ᱟᱹᱞᱤᱧ ᱮᱠᱟᱭ ᱜᱤ, ᱟᱫᱚ ᱚᱱᱮ ᱚᱱᱠᱟ ᱟᱹᱞᱤᱧ ᱫᱚ ᱪᱟᱥ ᱠᱷᱟᱹᱛᱤᱨ ᱛᱮᱜᱮᱞᱤᱧ ᱦᱮᱡ ᱟᱠᱟᱱᱟ ᱪᱟᱥ ᱛᱮᱫᱞᱤᱧ ᱢᱩᱪᱟᱹᱫ ᱦᱚᱴᱚ ᱠᱟᱜᱼᱟ, ᱵᱟᱥ ᱚᱱᱮ ᱚᱱᱠᱟ ᱜᱮᱞᱤᱧ ᱟᱹᱞᱤ ᱚᱱᱠᱟ ᱜᱮᱞᱤᱧ ᱢᱚᱱᱮᱣᱠᱟᱜᱼᱟ ᱟᱨᱠᱤ ᱢᱚᱱᱮ ᱨᱮᱞᱤᱧ ᱫᱚᱦᱚ ᱠᱟᱜᱼᱟ ᱟᱥᱟᱴᱟᱜ᱾
ᱟᱨ ᱵᱟᱝ ᱪᱟᱥ ᱞᱮᱠᱷᱟᱡ ᱦᱚᱸ ᱮᱱᱠᱷᱟᱱ ᱫᱚ ᱵᱟᱝ ᱜᱟᱱᱚᱜᱼᱟ ᱦᱳᱭᱥᱮ᱾
ᱦᱟᱸ
ᱱᱤᱛ ᱠᱷᱚᱡ ᱡᱩᱫᱤ ᱟᱵᱚ ᱡᱩᱫᱤ ᱵᱟᱵᱚᱱ ᱪᱟᱥᱟ᱾ ᱚᱱᱮ ᱚᱱᱠᱟ ᱟᱵᱚᱨᱮᱱ ᱜᱤᱫᱽᱟᱹᱨᱟᱹ ᱯᱤᱫᱟᱹᱨ ᱵᱟᱠᱚ ᱪᱟᱥᱚᱜᱼᱟ ᱦᱳᱭ ᱥᱮ᱾ ᱟᱵᱚ ᱜᱮ ᱡᱩᱫᱤ ᱵᱟᱵᱚᱱ ᱪᱮᱫ ᱟᱠᱚᱣᱟ ᱥᱮ ᱵᱟᱵᱩᱱ ᱥᱮᱬᱟ ᱟᱠᱚᱣᱟ ᱮᱱᱠᱷᱟᱱ ᱫᱚ ᱩᱱᱠᱩ ᱦᱚᱸᱠᱚ ᱦᱤᱲᱤᱧ ᱪᱟᱵᱟᱭᱟ᱾
ᱜᱚᱝᱠᱮ ᱟᱯᱮᱫᱚ ᱚᱱᱮ ᱚᱱᱠᱟ ᱪᱮᱫ ᱛᱮᱯᱮ ᱪᱟᱥ ᱜᱮᱭᱟ ᱚᱱᱠᱟ ᱥᱤ ᱫᱚ ᱪᱮᱫ ᱛᱮᱯᱮ ᱥᱤ ᱜᱮᱭᱟ ᱱᱟᱦᱮᱞ ᱛᱮ ᱥᱮ ᱮᱱᱠᱷᱟᱱ ᱫᱚ ᱴᱨᱟᱠᱴᱚᱨ ᱛᱮ?
ᱴᱟᱠᱴᱟᱨ ᱠᱚᱛᱮ ᱜᱮ ᱱᱚᱛᱮ
ᱚ ᱮᱱᱠᱷᱟᱱ ᱫᱚ ᱱᱟᱦᱮᱞ ᱠᱚᱫᱚ ᱮᱠᱷᱚᱱ ᱫᱚ ᱵᱟᱝ ᱧᱮᱞ ᱧᱟᱢᱚᱜ ᱠᱟᱱᱟ ᱦᱳᱭ ᱥᱮ
ᱵᱟᱝ ᱵᱟᱝ ᱢᱟᱱᱮ ᱡᱚᱠᱷᱚᱱ ᱦᱩᱰᱤᱝ ᱛᱟᱦᱮᱸ ᱠᱟᱱᱟ ᱛᱚᱠᱷᱚᱱ ᱱᱟᱦᱮᱞ ᱠᱚ ᱪᱟᱞᱟᱣ ᱵᱟᱲᱟ ᱦᱩᱭᱱᱟ ᱫᱮᱱ
ᱦᱳᱭ ᱦᱳᱭ ᱟᱨ ᱱᱮᱛᱟᱨ ᱫᱚ ᱚᱱᱮ ᱚᱱᱠᱟ ᱥᱚᱢᱚᱭ ᱠᱩ ᱠᱟᱹᱴᱤᱡ ᱵᱟᱹᱪᱩᱜ ᱠᱟᱫᱟ ᱥᱮ ᱞᱟᱦᱟ ᱛᱮᱫᱚ ᱚᱱᱮ ᱚᱱᱠᱟ ᱥᱚᱢᱚᱭ ᱠᱩ ᱡᱟᱹᱥᱛᱤ ᱛᱮᱦᱮᱸ ᱠᱟᱱᱟ ᱦᱳᱭᱥᱮ ᱱᱟᱦᱮᱞ ᱥᱤ ᱢᱟᱱᱮ ᱛᱷᱚᱲᱟ ᱨᱟᱹᱥᱠᱟᱹ ᱜᱮ ᱵᱩᱡᱩᱜ ᱠᱟᱱ ᱛᱮᱦᱮᱱᱟ ᱦᱳᱭᱥᱮ᱾
ᱦᱮᱸ ᱡᱮᱢᱚᱱ ᱦᱩᱰᱤᱝ ᱠᱚᱨᱮ ᱵᱚ ᱛᱟᱦᱮᱸ ᱠᱟᱱᱟ ᱛᱚᱠᱷᱚᱱ ᱜᱟᱹᱭ ᱰᱟᱹᱝᱜᱽᱨᱤ ᱠᱚ ᱞᱟᱜᱟ ᱤᱫᱤ, ᱱᱟᱦᱮᱞ ᱠᱚ ᱥᱟᱵ ᱟᱹᱰᱤ ᱨᱟᱥᱠᱟᱹ
ᱚᱱᱮ ᱚᱱᱟ ᱠᱚ ᱟᱹᱰᱤ ᱨᱟᱹᱥᱠᱟᱹ ᱜᱮ ᱛᱟᱦᱮᱸ ᱠᱟᱱᱟ, ᱱᱮᱛᱟᱨ ᱫᱚ ᱮᱱᱠᱷᱟᱱ ᱫᱚ ᱠᱟᱹᱴᱤᱡ ᱜᱤᱫᱽᱨᱟᱹ ᱠᱚᱸ ᱵᱟᱝ ᱠᱚ ᱪᱟᱞᱟᱜ ᱠᱟᱱᱟ, ᱠᱷᱮᱛ ᱥᱮᱫ ᱦᱳᱭ ᱥᱮ᱾
ᱚᱦ᱾
ᱫᱤᱭᱮ ᱦᱩᱞ ᱢᱟᱦᱟ ᱠᱚ ᱪᱮᱫ ᱞᱮᱠᱟ ᱠᱚᱯᱮ ᱢᱟᱱᱟᱣ ᱵᱟᱲᱟ ᱠᱮᱫᱟ?
ᱦᱩᱞ ᱢᱟᱦᱟ ᱠᱚᱫᱚ ᱡᱚᱛᱚ ᱜᱮ ᱱᱟᱯᱟᱭ ᱵᱟᱲᱟ ᱜᱮᱞᱮ ᱢᱟᱱᱟᱣ ᱵᱟᱨᱟᱣ ᱟᱠᱟᱫᱼᱟ᱾
ᱡᱟᱦᱟᱸ ᱟᱸᱡᱚᱢᱚᱜ ᱠᱟᱱᱟ, ᱱᱤᱛᱚᱜ ᱦᱩᱞ ᱢᱟᱦᱟ ᱠᱚᱨᱮ ᱡᱟᱦᱟᱸᱭ ᱯᱨᱳᱜᱨᱟᱢ ᱠᱚᱠᱚ ᱫᱚᱦᱚ ᱵᱟᱲᱟᱭ ᱮᱫᱟ ᱟᱪᱪᱷᱟ, ᱚᱱᱟ ᱱᱤᱭᱮ ᱟᱹᱵᱤᱱ ᱪᱮᱫ ᱵᱚᱠᱛᱚᱵ ᱵᱮᱱ ᱠᱟᱹᱡ ᱞᱟᱹᱭ ᱥᱚᱫᱚᱨ ᱞᱮᱠᱷᱟᱱ, ᱟᱵᱤᱱᱟᱜ ᱢᱚᱱᱳᱵᱷᱟᱵ ᱵᱷᱟᱹᱜᱤ ᱠᱚᱜᱼᱟ ᱪᱮᱫ?
ᱟᱹᱞᱤᱧᱟᱜ ᱫᱚ ᱚᱱᱮ ᱚᱱᱠᱟ ᱞᱟᱹᱭ ᱨᱮᱱᱟᱜ ᱵᱚᱠᱛᱚ ᱫᱚ ᱦᱩᱭᱮᱱ ᱛᱟᱹᱞᱤᱧᱟ᱾ ᱯᱨᱳᱜᱨᱟᱢ ᱠᱚ ᱫᱚᱦᱚᱭᱮᱫᱼᱟ᱾ ᱟᱹᱰᱤ ᱱᱟᱯᱟᱭ ᱠᱟᱛᱷᱟ ᱠᱟᱱ ᱜᱮᱭᱟ ᱦᱳᱭ ᱥᱮ?
ᱦᱮᱸ
ᱯᱨᱳᱜᱨᱟᱢ ᱫᱚᱦᱚ ᱛᱮᱫᱚ ᱮᱱᱠᱷᱟᱱ ᱫᱚ ᱵᱟᱨᱚᱱ ᱫᱚ ᱵᱟᱹᱪᱩᱜ ᱠᱟᱜᱼᱟ? ᱟᱫᱚ ᱚᱱᱮ ᱚᱱᱠᱟ ᱚᱱᱠᱟ ᱦᱩᱞ ᱢᱟᱦᱟ ᱥᱮ ᱡᱟᱦᱟᱱᱟᱜ ᱜᱮ ᱦᱩᱭᱩᱜ ᱠᱟᱱᱟ ᱦᱳᱭ ᱥᱮ
ᱦᱩᱸ᱾
ᱛᱚ ᱚᱱᱮ ᱚᱱᱠᱟ ᱦᱩᱞ ᱢᱟᱦᱟ ᱠᱚᱫᱚ ᱚᱱᱮ ᱚᱱᱠᱟ ᱢᱟᱱᱮ ᱮᱴᱟᱜ ᱮᱴᱟᱜ ᱥᱤᱝᱜᱟᱨ ᱠᱚᱠᱚ ᱟᱹᱜᱩᱭᱮᱫ ᱠᱚᱣᱟ᱾ ᱮᱴᱟᱜ ᱮᱴᱟᱜ ᱠᱚ ᱮᱱᱮᱡ ᱠᱟᱱᱟ ᱥᱮᱠᱚ ᱪᱤᱠᱟᱭ ᱮᱫᱟ ᱤᱱᱤᱫᱟᱹᱭ ᱫᱚᱠᱚ ᱟᱫᱚ ᱪᱮᱫ ᱡᱤᱱᱤᱥ ᱠᱟᱱᱟ ᱪᱮᱫ ᱡᱤᱱᱤᱥ ᱴᱟᱱ ᱱᱤᱭᱟᱹ ᱢᱟᱱᱮ ᱚᱱᱠᱟ ᱯᱨᱚᱜᱨᱟᱢ ᱠᱚ ᱫᱚᱦᱚ ᱟᱠᱟᱜᱼᱟ, ᱚᱱᱟ ᱫᱚ ᱵᱟᱠᱚ ᱵᱩᱡᱮᱜᱼᱟ? ᱦᱳᱭᱥᱮ᱾
ᱦᱩᱸ᱾
ᱥᱮ ᱱᱤᱭᱟᱹ ᱫᱚ ᱟᱵᱩ ᱡᱮ ᱫᱮᱥ ᱵᱩᱱ ᱥᱟᱫᱷᱤᱱ ᱟᱠᱟᱜᱼᱟ ᱥᱮ ᱟᱵᱚ ᱥᱟᱱᱛᱟᱲ ᱥᱚᱢᱟᱡᱽ ᱨᱮ ᱟᱵᱚ ᱵᱚᱱ ᱛᱟᱯᱟᱢ ᱠᱟᱛᱮᱜ ᱵᱚᱱ ᱡᱤᱛᱟᱹᱣ ᱚᱱᱠᱟ ᱱᱤᱭᱟᱹ ᱨᱮᱱᱟᱜ ᱱᱤᱭᱟᱹ ᱫᱚ ᱪᱮᱫ ᱡᱤᱱᱤᱥ ᱠᱟᱱᱟ ᱚᱱᱠᱟ ᱫᱚ ᱵᱟᱠᱚ ᱵᱩᱡᱷᱟᱹᱣᱼᱟ ᱩᱱᱠᱩ ᱫᱚ ᱩᱱᱠᱩ ᱫᱚ ᱢᱟᱱᱮ ᱢᱤᱫᱴᱮᱱ ᱯᱨᱳᱜᱨᱟᱢ ᱠᱚ ᱧᱮᱞ ᱧᱟᱢᱮᱫᱭᱟ᱾ ᱟᱫᱚ ᱫᱮᱞᱟᱵᱚᱱ ᱦᱮᱸ ᱥᱮ᱾
ᱦᱩᱸ᱾
ᱦᱮᱸ᱾ ᱟᱫᱚ ᱚᱱᱮ ᱚᱱᱠᱟ ᱵᱩᱡ ᱥᱩᱥ ᱠᱟᱛᱮᱫ ᱥᱚᱵ ᱠᱤᱪᱷᱩ ᱟᱵᱚ ᱫᱚ ᱵᱟᱵᱚᱱ ᱠᱚᱨᱟᱣᱮᱫᱼᱟ, ᱱᱮᱛᱟᱨ ᱫᱚ᱾ ᱡᱮ ᱱᱚᱝᱠᱟ ᱥᱟᱵ ᱠᱚ ᱚᱱᱮ ᱚᱱᱠᱟ ᱛᱤᱨᱤᱥᱮ ᱡᱩᱱ ᱦᱳᱭ ᱥᱮ ᱚᱱᱟ ᱠᱚᱫᱚ ᱚᱱᱠᱟ ᱨᱮᱞᱤ ᱨᱮᱱᱟᱜ ᱫᱤᱱ ᱠᱟᱱᱟ ᱥᱮ ᱚᱱᱟᱫᱚ ᱟᱵᱚ ᱵᱚᱱ ᱟᱵᱚ ᱵᱚᱱ ᱡᱩᱫᱽᱫᱷᱚ ᱟᱠᱟᱫᱟ ᱥᱮ ᱟᱵᱚᱨᱮᱱ ᱡᱟᱦᱟᱸᱭ ᱠᱚ ᱛᱟᱦᱮᱸ ᱠᱟᱱᱟ᱾ ᱟᱵᱚ ᱨᱮᱱ ᱦᱮᱸ ᱥᱮ ᱩᱱᱠᱩ ᱵᱤᱨ ᱠᱚ ᱩᱱᱠᱩ ᱥᱟᱹᱦᱤᱛ ᱠᱟᱱᱟ ᱥᱮ ᱠᱚ ᱪᱤᱠᱟᱣ ᱠᱟᱱᱟ? ᱚᱱᱟ ᱞᱟᱹᱜᱤᱫ ᱛᱮ ᱟᱵᱚ ᱚᱸᱰᱮ ᱫᱚ ᱟᱵᱚ ᱫᱚ ᱨᱮᱹᱞᱤ ᱨᱮᱵᱚᱱ ᱩᱰᱩᱠᱚᱜ ᱠᱟᱱᱟ᱾ ᱦᱳᱭ ᱥᱮ ᱟᱫᱚ ᱚᱱᱮ ᱠᱷᱟᱱ ᱫᱚ ᱱᱮᱛᱟᱨ ᱠᱚ ᱠᱚᱲᱟ ᱠᱩᱲᱤ ᱫᱚ ᱠᱚ ᱞᱟᱹᱭᱟᱜ-ᱟ ᱯᱨᱳᱜᱨᱟᱢ ᱦᱩᱭᱩᱜ ᱠᱟᱱᱟ ᱥᱮ ᱚᱱᱩᱥᱴᱷᱟᱱ ᱠᱚ ᱫᱚᱦᱚ ᱠᱟᱜ-ᱟ ᱫᱮᱞᱟᱵᱩᱱ ᱫᱟᱬᱟ ᱟᱜᱩ ᱞᱮᱜᱮ ᱦᱮᱥᱮ ᱩᱱᱠᱩ ᱫᱚ ᱵᱟᱠᱚ ᱵᱟᱰᱟᱭ-ᱟ ᱪᱮᱫ ᱠᱷᱟᱹᱛᱤᱨ? ᱱᱤᱭᱟᱹ ᱫᱚ ᱦᱩᱭᱩᱜ ᱠᱟᱱᱟ ᱥᱮ ᱵᱟᱝ ᱦᱩᱭᱩᱜ ᱠᱟᱱᱟ ᱦᱳᱭᱥᱮ᱾
ᱦᱮᱸ
ᱟᱫᱚ ᱯᱨᱳᱜᱨᱟᱢ ᱫᱚ ᱫᱚᱦᱚ ᱜᱮᱫᱚ ᱫᱚᱦᱚ ᱫᱚ ᱦᱩᱭᱩᱜ ᱜᱮᱭᱟ ᱟᱫᱚ ᱚᱱᱮ ᱚᱱᱠᱟ ᱢᱟᱱᱮ ᱢᱟᱱᱮ ᱴᱷᱤᱠ ᱫᱚ ᱵᱟᱠᱚ ᱫᱚᱦᱚᱭᱮᱜ-ᱟ ᱦᱳᱭᱥᱮ ᱡᱟᱦᱟᱸ ᱡᱤᱱᱤᱥ ᱞᱤᱜᱤᱫ ᱯᱨᱳᱜᱨᱟᱢ ᱫᱚᱦᱚ ᱫᱚᱨᱠᱟᱨ ᱚᱱᱟ ᱞᱟᱹᱜᱤᱫ ᱫᱚ ᱵᱟᱠᱚ ᱫᱚᱦᱭᱟᱜ ᱚᱱᱮ ᱚᱱᱟ ᱠᱩ ᱡᱩᱫᱤ ᱵᱚᱱ ᱟᱵᱩ ᱵᱩᱱ ᱴᱷᱤᱠ ᱞᱮᱠᱷᱟᱡ ᱮᱱᱠᱷᱟᱱ ᱫᱚ ᱟᱵᱩᱣᱟᱜ ᱫᱚ ᱥᱚᱢᱟᱡᱽ ᱫᱚ ᱞᱟᱦᱟ ᱤᱫᱤᱜ-ᱟ ᱦᱳᱭᱥᱮ ᱪᱮᱠᱟ ᱞᱟᱜᱤᱫ ᱱᱩᱠᱩ ᱯᱨᱳᱜᱨᱟᱢ ᱠᱚ ᱫᱚᱦᱚᱭ ᱛᱷᱮᱱᱟ ᱚᱱᱮ ᱚᱸᱰᱮ ᱥᱮ ᱚᱱᱟ ᱡᱟᱭᱜᱟᱨᱮ ᱪᱮᱫ ᱞᱤᱜᱤᱫ ᱯᱨᱳᱜᱨᱟᱢ ᱦᱩᱭᱩᱜ ᱠᱟᱱᱟ? ᱮᱱᱠᱷᱟᱱ ᱫᱚ ᱛᱚ ᱦᱚᱲ ᱠᱚ ᱵᱟᱲᱟᱭ ᱧᱟᱢᱟ᱾
ᱦᱮᱸ
ᱟᱫᱚ ᱱᱮᱛᱟᱨ ᱫᱚ ᱚᱱᱮ ᱚᱱᱠᱟ ᱯᱨᱳᱜᱨᱟᱢ ᱢᱟᱱᱮ ᱜᱮ ᱧᱩ ᱡᱚᱢ ᱦᱩᱭᱩᱜ ᱠᱟᱱᱟ ᱠᱚᱲᱟ ᱠᱩᱲᱤ ᱦᱮᱸᱥᱮ ᱮᱱᱮᱡ ᱠᱟᱱᱟ ᱠᱩ ᱥᱮᱠᱚ ᱪᱮᱠᱟᱭᱮᱜ-ᱟ ᱦᱳ
ᱚᱜ-ᱚᱭ ᱡᱮ ᱟᱵᱚᱣᱟᱜ ᱯᱟᱛᱟ ᱴᱟᱹᱰᱤ ᱯᱨᱳᱜᱨᱟᱢ ᱠᱚᱨᱮ ᱩᱱᱠᱩ ᱪᱷᱟᱯᱨᱤ ᱠᱚ ᱵᱤᱥᱤ ᱠᱚ ᱟᱵᱚᱨᱮᱱ ᱥᱟᱱᱛᱟᱲ ᱥᱚᱢᱟᱡᱽ ᱜᱮ ᱛᱚ ᱱᱚᱝᱠᱟᱭ ᱫᱟᱠᱚ ᱥᱮ
ᱦᱳᱭ ᱦᱳᱭ
ᱩᱱᱠᱩ ᱡᱩᱫᱤ ᱵᱟᱠᱚ ᱛᱟᱦᱮᱱᱟ ᱛᱟᱦᱚᱞᱮ ᱴᱷᱤᱠ ᱜᱮ ᱛᱟᱦᱮᱱᱟ ᱡᱟᱦᱟᱸ ᱯᱨᱳᱜᱨᱟᱢ ᱴᱟᱺᱰᱤ ᱠᱚᱨᱮ ᱮᱢᱱᱤ ᱱᱚᱨᱢᱟᱞ ᱠᱚ ᱮᱱᱮᱡ ᱵᱟᱲᱟᱭᱟ ᱡᱟ ᱪᱟᱯᱨᱤ ᱴᱟᱯᱨᱤ ᱢᱮᱱᱟᱜ ᱠᱚ᱾ ᱚᱱᱟ ᱱᱤᱭᱮ ᱠᱮ ᱟᱡ ᱠᱮ ᱠᱷᱟᱨᱟᱯ ᱧᱮᱞᱚᱜ ᱜᱮᱭᱟ ᱥᱮ ᱯᱨᱳᱜᱨᱟᱢ ᱴᱟᱺᱰᱤ ᱠᱚᱨᱮ ᱫᱚ᱾
ᱦᱳᱭ ᱦᱳᱭ ᱮᱱᱠᱷᱟᱱ ᱫᱚ ᱢᱟᱱᱮ ᱡᱩᱫᱤ ᱟᱵᱩ ᱠᱟᱞᱪᱟᱨ ᱟᱵᱩ ᱡᱟᱦᱟᱸ ᱴᱮᱰᱤ ᱴᱨᱮᱰᱤᱥᱮᱱᱟᱞ ᱟᱵᱩᱣᱟᱜ ᱡᱟᱦᱟᱸ ᱮᱱᱮᱡ ᱥᱮᱨᱮᱧ ᱠᱟᱱᱟ ᱮᱱᱠᱷᱟᱱ ᱡᱩᱫᱤ ᱚᱱᱟ ᱠᱚ ᱦᱩᱭᱩᱜ-ᱟ ᱛᱟᱦᱞᱮ ᱠᱷᱟᱱ ᱵᱟᱛᱟᱨ ᱜᱮ ᱦᱮᱸ ᱥᱮ ᱵᱟᱝ ᱛᱩᱢᱫᱟᱜ ᱴᱟᱢᱟᱠ ᱛᱮᱵᱩᱱ ᱮᱱᱮᱜ-ᱟ ᱛᱤᱱᱟᱹᱜ ᱢᱚᱸᱡᱽ ᱦᱮᱸ ᱥᱮ ᱵᱟᱝ ᱮᱱᱠᱷᱟᱱ ᱫᱚ ᱵᱟᱝᱮ ᱚᱱᱠᱟ ᱥᱤᱝᱜᱟᱨ ᱠᱚᱠᱚ ᱟᱹᱜᱩᱭᱮᱜ ᱠᱚᱣᱟ, ᱰᱤᱡᱮ ᱠᱚᱠᱚ ᱟᱹᱜᱩᱭᱮᱫᱟ ᱦᱳᱭ ᱥᱮ ᱚᱱᱟ ᱫᱚᱠᱚ ᱵᱟᱹᱲᱤᱡ ᱮᱫᱟ᱾
ᱦᱮᱸ ᱫᱤᱭᱮ ᱟᱯᱮᱥᱮᱫ ᱤᱥᱠᱩᱞ ᱠᱚ ᱢᱮᱱᱟᱜ ᱜᱮᱭᱟ ᱥᱮ ᱵᱟᱱᱩᱜ ᱜᱮᱭᱟ ᱪᱤᱠᱤ ᱨᱮᱱᱟᱜ?
ᱚᱞ ᱪᱤᱠᱤ ᱨᱮᱱᱟᱜ ᱤᱥᱠᱩᱞ ᱫᱚ ᱜᱚᱝᱠᱮ ᱵᱟᱪᱩᱜ ᱠᱟᱣ ᱫᱟ᱾ ᱦᱮᱸ ᱮᱱᱠᱟ ᱥᱮᱫᱟᱭ ᱠᱷᱚᱡ ᱜᱤ ᱵᱟᱝ ᱛᱮᱦᱮ ᱠᱟᱱᱟ ᱟᱞᱮ ᱥᱮᱫ ᱫᱚ ᱦᱩᱸ ᱟᱨ ᱱᱚᱠᱟ ᱥᱮᱫᱟᱭ ᱨᱮᱦᱚᱸ ᱡᱩᱫᱤ ᱥᱮᱫᱟᱭ ᱨᱮ ᱢᱟᱥᱴᱟᱨ ᱠᱩ ᱵᱟᱠᱚ ᱛᱟᱦᱮᱸ ᱠᱟᱱ ᱠᱷᱟᱱ ᱮᱱᱠᱷᱟᱱ ᱫᱚ ᱱᱮᱛᱟᱨ ᱦᱚᱸ ᱵᱟᱹᱪᱩᱜ ᱠᱚᱣᱟ ᱤᱥᱠᱩᱞ ᱠᱚᱦᱚᱸ ᱱᱚᱠᱟ ᱚᱞᱪᱤᱠᱤ ᱤᱥᱠᱩᱞ ᱫᱚ ᱠᱷᱩᱵ ᱠᱚᱢ ᱜᱮ ᱦᱮᱱᱟᱜ ᱦᱳᱭᱥᱮ ᱞᱮᱠᱷᱟ ᱞᱮᱠᱷᱟᱱ ᱢᱤᱫ ᱵᱟᱨᱭᱟ ᱡᱩᱫᱤ ᱩᱰᱩᱝᱚᱜ ᱠᱷᱟᱡ ᱩᱰᱩᱝᱚᱜ-ᱟ
ᱩᱲᱩᱠ ᱫᱚ ᱩᱲᱩᱠ ᱠᱚᱜ ᱜᱮᱭᱟ ᱡᱟᱦᱟᱸ ᱟᱵᱚ ᱱᱚᱣᱟ ᱞᱳᱠᱟᱞ ᱠᱚᱨᱮ ᱵᱟᱹᱱᱩᱜ-ᱟ ᱡᱟᱦᱟᱸ ᱢᱟᱨᱟᱝ ᱢᱟᱨᱟᱝ ᱮᱥᱴᱮᱴ ᱠᱚᱨᱮ
ᱦᱳᱭ ᱦᱳᱭ ᱦᱳᱭ
ᱡᱟᱦᱟᱸᱭ ᱜᱩᱱᱤ ᱵᱮᱠᱛᱤ ᱠᱚᱠᱚ ᱛᱟᱦᱮᱸ ᱠᱟᱱᱟ ᱟᱵᱚᱨᱮᱱ ᱪᱤᱠᱤ ᱵᱤᱨᱩᱣᱟᱹ ᱚᱱᱟ ᱠᱚᱨᱮ ᱱᱮᱞ ᱵᱤᱱ ᱤᱥᱠᱩᱞ ᱠᱚ ᱢᱮᱱᱟᱜ-ᱟ᱾
ᱦᱳᱭ ᱦᱳᱭ ᱚᱱᱟ ᱠᱚᱨᱮ ᱫᱚ ᱚᱵᱚᱥᱳᱭ ᱛᱮᱦᱮᱱ ᱜᱮᱭᱟ ᱚᱱᱟ ᱠᱚᱨᱮ ᱵᱟᱝ ᱛᱮᱦᱮᱱ ᱞᱮᱱᱠᱷᱟᱱ ᱫᱚ ᱮᱱᱠᱷᱟᱱ ᱫᱚ ᱩᱱᱠᱩ ᱫᱚ ᱵᱟᱠᱚ ᱟᱨᱠᱤ ᱪᱚᱨᱪᱟ ᱠᱚᱜ-ᱟ ᱦᱳᱭ ᱥᱮ᱾
ᱦᱮᱸ ᱾
ᱦᱩᱸ ᱾ ᱟᱹᱰᱤ ᱟᱹᱰᱤ ᱡᱟᱭᱜᱟ ᱨᱮᱜᱮ ᱦᱮᱱᱟᱜ ᱟᱠᱟᱫᱟ ᱚᱞᱪᱤᱠᱤ ᱫᱚ ᱮᱱᱠᱷᱟᱱ ᱫᱚ ᱟᱞᱮ ᱥᱮᱫ ᱫᱚ ᱠᱟᱹᱴᱤᱡ ᱵᱟᱹᱪᱩᱜ ᱠᱚᱜᱼᱟ ᱟᱞᱮ ᱥᱮᱫ ᱫᱚ ᱾
ᱟᱸᱻ ᱾ ᱟᱞᱮ ᱱᱚᱣᱟ ᱠᱚᱨᱮ ᱦᱚ ᱫᱷᱟᱨᱮ ᱯᱟᱥᱮ ᱫᱚ ᱵᱟᱹᱱᱩᱜᱼᱟ ᱦᱟᱱᱛᱮ ᱡᱟᱦᱟᱸ ᱵᱟᱭᱨᱮ ᱨᱮ ᱛᱟᱦᱮᱸ ᱦᱩᱭ ᱞᱮᱱᱟ ᱛᱟᱦᱮᱸ ᱟᱨ ᱪᱮᱫ ᱚᱱᱛᱮ ᱨᱮᱜᱮ ᱥᱤᱠᱟᱹ ᱦᱩᱭ ᱠᱟᱱᱟ ᱪᱤᱠᱤ ᱠᱚᱫᱚ ᱾
ᱦᱩᱜ ᱩᱸ ᱟᱨ ᱜᱚᱝᱠᱮ ᱟᱯᱮ ᱚᱱᱮ ᱚᱱᱠᱟ ᱤᱭᱟᱹ ᱠᱚᱯᱮ ᱪᱟᱞᱟᱜ ᱜᱮᱭᱟ ᱥᱮ ᱵᱟᱝᱟ? ᱚᱱᱠᱟ ᱟᱨ ᱠᱤ ᱥᱮᱸᱫᱽᱨᱟ ᱠᱚ ᱾
ᱥᱮᱸᱫᱽᱨᱟ ᱠᱚᱫᱚ ᱤᱧ ᱫᱚ ᱵᱟᱹᱧ ᱪᱟᱞᱟᱣ ᱵᱟᱲᱟᱜ ᱜᱮᱭᱟ ᱪᱟᱞᱟᱜ ᱜᱮᱭᱟ
ᱚ, ᱟᱵᱮᱱ ᱦᱚ ᱠᱟᱹᱴᱤᱡ ᱥᱮᱸᱫᱽᱨᱟ ᱠᱚ ᱪᱟᱞᱟᱜ ᱵᱮᱱ ᱮᱱᱠᱷᱟᱱ ᱫᱚᱵᱮᱱ ᱵᱩᱡᱽ ᱧᱟᱢᱟ ᱪᱮᱫᱠᱟᱜ ᱨᱟᱹᱥᱠᱟᱹ ᱦᱮᱱᱟᱜ ᱟᱠᱟᱫᱟ ᱥᱮ ᱵᱟᱝᱟ ᱥᱮᱸᱫᱽᱨᱟ ᱨᱮᱦᱚᱸ, ᱦᱳᱭᱥᱮ ᱟᱞᱤᱧ ᱫᱚ ᱥᱮᱸᱫᱽᱨᱟ ᱨᱮᱫᱚ ᱟᱹᱰᱤ ᱜᱮ ᱞᱤᱧ ᱞᱟᱦᱟ ᱜᱮᱭᱟ ᱵᱩ ᱥᱮᱸᱫᱽᱨᱟ ᱡᱩᱫᱤ ᱟᱹᱞᱤᱧ ᱠᱚ ᱢᱮᱛᱟᱞᱤᱧᱟ ᱫᱮᱞᱟ ᱵᱚᱱ ᱥᱮᱸᱫᱽᱨᱟᱼᱟ ᱛᱟᱦᱚᱞᱮ ᱮᱱᱠᱷᱟᱱ ᱫᱚ ᱡᱚᱞᱫᱤ ᱨᱮᱰᱤ ᱜᱚᱫᱚᱜ-ᱟ ᱦᱳᱭᱥᱮ ᱾
ᱵᱟᱝ ᱟᱞᱮ ᱡᱟᱦᱟᱸ ᱱᱚᱣᱟ ᱴᱚᱞᱟ ᱢᱮᱱᱟᱜ ᱛᱟᱞᱮᱭᱟ ᱥᱮ ᱱᱚᱣᱟ ᱠᱚᱨᱮ ᱫᱚ ᱥᱟᱱᱛᱟᱲ ᱩᱱᱟᱹᱜ ᱵᱟᱹᱱᱩᱜ ᱠᱚᱣᱟ ᱤᱧ ᱡᱟᱦᱟᱸ ᱨᱮᱜᱤᱧ ᱛᱟᱦᱮᱱᱟ ᱾ ᱵᱟᱭᱨᱮ ᱨᱮ ᱢᱟᱱᱮ ᱠᱟᱠᱤ ᱜᱷᱚᱨ ᱠᱚᱨᱮ ᱚᱱᱟ ᱠᱚ ᱨᱮ ᱫᱚ ᱜᱤᱫᱽᱨᱟᱹ ᱫᱚ ᱚᱱᱟ ᱠᱚᱨᱮ ᱫᱚ ᱮᱵᱮᱞ ᱮᱵᱮᱞ ᱞᱮ ᱪᱟᱞᱟᱜ ᱜᱮᱭᱟ ᱱᱚᱛᱮ ᱠᱷᱚᱱᱟᱜ ᱜᱮ ᱵᱟᱝ ᱟᱨ ᱪᱮᱫ ᱾
ᱟᱪᱪᱷᱟ ᱟᱪᱷᱟ ᱢᱟᱱᱮ ᱪᱟᱞᱟᱣ ᱫᱚᱵᱮᱱ ᱪᱟᱞᱟᱜ ᱜᱮᱭᱟ ᱵᱮᱱ?
ᱦᱳᱭ ᱦᱟᱱᱛᱮ ᱨᱮᱱ ᱜᱤᱫᱽᱨᱟᱹ ᱛᱚ ᱯᱩᱨᱟᱹ ᱨᱟᱹᱥᱠᱟᱹ ᱜᱮᱭᱟ ᱥᱮ ᱚᱱᱛᱮ ᱜᱚᱴᱟ ᱵᱤᱨ ᱥᱮᱸᱫᱽᱨᱟ ᱠᱩᱞᱟᱹᱭ ᱥᱮᱸᱫᱽᱨᱟ ᱡᱟᱦᱟᱸ ᱥᱮᱸᱫᱽᱨᱟ ᱜᱮ ᱚᱱᱛᱮ ᱫᱚ ᱜᱚᱴᱟ ᱞᱮ ᱪᱟᱞᱟᱜ ᱜᱮᱭᱟ ᱾
ᱦᱳᱭ ᱚᱝᱠᱟ ᱪᱟᱞᱟᱣ ᱫᱚᱨᱠᱟᱨ ᱜᱮᱭᱟ ᱦᱳᱭ ᱥᱮ ᱟᱵᱚᱣᱟᱜ ᱡᱮᱦᱮᱛᱩ ᱥᱮᱫᱟᱭ ᱨᱮᱱ ᱦᱚᱲ ᱠᱚ ᱥᱮᱸᱫᱽᱨᱟ ᱟᱹᱜᱩᱭᱮᱫ ᱠᱚᱣᱟ ᱾ ᱛᱚ ᱟᱵᱚ ᱦᱚᱸᱵᱚᱱ ᱥᱮᱸᱫᱽᱨᱟ ᱠᱚᱣᱟ ᱥᱮᱸᱫᱽᱨᱟ ᱨᱮᱫᱚ ᱢᱟᱱᱮ ᱢᱤᱫᱴᱮᱱ ᱢᱚᱡᱟ ᱜᱮ ᱦᱮᱱᱟᱜ ᱟᱠᱟᱫᱟ ᱵᱚ ᱡᱚᱢᱟᱜ ᱵᱚᱱ ᱤᱫᱤᱭᱟ ᱥᱮ ᱟᱨᱚ ᱜᱟᱢᱥᱟ ᱠᱚᱛᱮ ᱡᱟᱦᱟᱱᱟᱜ ᱵᱚᱱ ᱴᱷᱮᱢᱮᱫ ᱤᱫᱤᱭᱟ ᱦᱳᱭ ᱥᱮ ᱾ ᱟᱹᱰᱤ ᱢᱚᱸᱡᱽ ᱵᱩᱡᱩᱜ-ᱟ ᱾
ᱟᱫᱚ ᱜᱚᱝᱠᱮ ᱚᱱᱮ ᱚᱱᱠᱟ ᱥᱮᱸᱫᱽᱨᱟ ᱠᱟᱛᱮᱫ ᱪᱤᱞᱤ ᱠᱚᱯᱮ ᱟᱹᱜᱩ ᱠᱚᱜᱮᱭᱟ?
ᱟᱞᱮ ᱫᱚ ᱮᱱᱛᱮ ᱥᱟᱨᱜᱟ, ᱠᱩᱞᱟᱹᱭ ᱵᱤᱨ ᱥᱩᱠᱨᱤ ᱾
ᱦᱩᱸ ᱟᱞᱮ ᱥᱮᱫ ᱫᱚ ᱚᱱᱮ ᱚᱱᱠᱟ ᱠᱩᱞᱟᱹᱭ ᱠᱚᱜᱮ ᱵᱤᱥᱤ ᱠᱚ ᱧᱟᱢᱚᱜ ᱜᱮᱭᱟ ᱦᱮᱸ ᱥᱮ ᱥᱩᱠᱨᱤ ᱠᱚᱫᱚ ᱟᱫᱚ ᱵᱟᱹᱪᱩᱜ ᱠᱚᱣᱟ ᱟᱞᱮ ᱥᱮᱫ ᱦᱚᱸ᱾
ᱚᱸ ᱾
ᱠᱩᱞᱟᱹᱭ ᱜᱮ ᱡᱟᱹᱥᱛᱤ ᱦᱮᱱᱟᱜ ᱠᱚᱣᱟ ᱟᱞᱮ ᱥᱮᱫ ᱾
ᱟᱞᱮ ᱫᱚ ᱚᱱᱛᱮ ᱫᱚ ᱵᱤᱨ ᱠᱟᱱ ᱛᱟᱞᱮᱭᱟ ᱥᱮ ᱯᱩᱨᱟᱹ ᱥᱟᱨᱡᱚᱢ ᱡᱟᱦᱟᱸ ᱠᱚᱞᱮ
ᱦᱩᱸ
ᱟᱫᱚ ᱚᱱᱟ ᱠᱚᱨᱮ ᱜᱮᱠᱚ ᱩᱲᱩᱠ ᱵᱟᱲᱟᱜ-ᱟ ᱟᱨ ᱥᱩᱨ ᱨᱮ ᱵᱳᱛᱚᱨ ᱛ ᱛᱟᱦᱮᱱ ᱛᱟᱞᱮ ᱜᱮᱭᱟ ᱛᱚ ᱚᱱᱟ ᱠᱚᱨᱮ ᱩᱲᱩᱵ ᱵᱟᱲᱟᱜ ᱜᱮᱭᱟ ᱚᱱᱟ ᱛᱮᱞᱮ ᱪᱟᱞᱟᱜ ᱜᱮᱭᱟ ᱟᱨᱠᱤ ᱚᱱᱛᱮ ᱫᱚ ᱾
ᱦᱳᱭ ᱦᱳᱭ ᱾ ᱮᱱᱠᱷᱟᱱ ᱫᱚ ᱱᱟᱯᱟᱭ ᱜᱮ ᱾
ᱦᱩᱸ ᱾
ᱦᱩᱸ ᱻ᱾
ᱫᱤᱭᱮ ᱦᱩᱲᱩ ᱠᱚᱫᱚ ᱪᱮᱫ ᱦᱩᱲᱩ ᱠᱚᱯᱮ ᱨᱚᱦᱚᱭ ᱵᱟᱲᱟᱭ ᱜᱮᱭᱟ ᱟᱯᱮ ᱚᱱᱛᱮ?
ᱦᱩᱲᱩ ᱫᱚ ᱚᱱᱮ ᱪᱟᱣᱞᱮ ᱦᱩᱲᱩ ᱜᱮ ᱡᱟᱦᱟᱸ ᱵᱚᱱ ᱫᱟᱠᱟ ᱠᱚᱵᱚᱱ ᱡᱚᱢᱟ ᱟᱨᱠᱤ ᱾ ᱦᱳᱭ ᱥᱮ ᱟᱨ ᱱᱟᱱᱟ ᱨᱚᱠᱚᱢ ᱦᱳᱭ, ᱟᱨ ᱟᱨ ᱚᱱᱮ ᱚᱱᱠᱟ ᱡᱟᱦᱟᱸ ᱠᱚ ᱟᱨᱠᱤ ᱚᱱᱟ ᱪᱮᱫ ᱠᱚ ᱢᱮᱛᱟᱜ-ᱟ ᱚᱱᱮ ᱚᱱᱟ? ᱟᱨ ᱵᱷᱳᱜᱽ ᱯᱷᱳᱜᱽ ᱠᱚ ᱵᱟᱝ ᱞᱟᱜᱟᱜ-ᱟ ᱠᱤ ᱛᱚ ᱚᱱᱮ ᱚᱱᱟ ᱪᱟᱣᱞᱮ ᱠᱚᱫᱚ ᱵᱟᱝ-ᱟ ᱾
ᱚ ᱚ ᱾
ᱟᱞᱮ ᱫᱚ ᱮᱱᱠᱷᱟᱱ ᱡᱚᱢ ᱪᱟᱣᱞᱮ ᱜᱮ ᱡᱟᱦᱟᱸᱞᱮ ᱡᱟᱦᱟᱸ ᱟᱵᱚ ᱫᱟᱠᱟ ᱠᱚᱵᱚᱱ ᱡᱚᱢᱟ ᱟᱨᱠᱤ ᱤᱥᱤᱱ ᱪᱟᱣᱞᱮ ᱚᱱᱟ ᱠᱚᱜᱮ ᱾ ᱪᱟᱥ ᱜᱮᱭᱟ ᱚᱱᱟ ᱦᱳᱲᱳ ᱜᱮ
ᱟᱨ ᱚᱱᱛᱮ ᱥᱚᱵᱽᱡᱤ ᱢᱚᱵᱡᱤ ᱠᱚᱫᱚ ᱵᱟᱯᱮ ᱪᱟᱥ ᱵᱟᱲᱟᱭ ᱜᱮᱭᱟ ᱮᱱᱛᱮ
ᱥᱚᱵᱽᱡᱤ ᱠᱚᱫᱚᱞᱮ ᱪᱟᱥ ᱜᱮᱭᱟ ᱚᱱᱮ ᱚᱱᱠᱟ ᱦᱳᱲᱳ ᱠᱚ ᱦᱳᱲᱳ ᱠᱚ ᱨᱚᱦ